ᱦᱩᱸ ᱜᱚᱝᱠᱮ᱾
ᱡᱚᱦᱟᱨ ᱜᱮ᱾
ᱦᱮᱸ ᱡᱚᱦᱟᱨ ᱜᱮ ᱡᱚᱦᱟᱨ ᱜᱮ᱾
ᱨᱚᱲ ᱠᱚᱫᱚ ᱪᱟᱜ ᱠᱟᱱᱟ ᱥᱮ ᱵᱟᱝ᱾
ᱦᱮᱸ ᱪᱮᱜ ᱠᱩᱵᱤᱱ ᱪᱤᱠᱟᱹᱭᱟ ᱛᱟᱦᱚᱞᱮ?
ᱪᱤᱜ ᱦᱚᱸ ᱵᱟᱝ ᱜᱚᱝᱠᱮ ᱛᱚ ᱱᱮ ᱞᱮ ᱫᱩᱲᱩᱵ ᱵᱟᱲᱟ ᱦᱩᱭ ᱠᱟᱱᱟ ᱟᱵᱤᱱ ᱫᱚ ᱪᱮᱫ ᱵᱤᱱ ᱪᱤᱠᱟᱹᱭ ‌ᱫᱟ?
ᱚ ᱛᱟᱦᱚᱞᱮ ᱪᱟᱥᱼᱵᱟᱥ ᱠᱟᱢᱤ ᱠᱚᱫᱚ ᱛᱤᱦᱤᱧ ᱫᱚ ᱵᱚᱱᱫᱚ ᱥᱮ ᱪᱮᱫ ᱥᱮ ᱵᱟᱝ ᱦᱩᱭᱩᱜ ᱠᱟᱱ ᱛᱟᱯᱮᱭᱟ?
ᱩᱸ ᱛᱮᱦᱮᱧ ᱫᱚ ᱜᱚᱝᱠᱮ ᱵᱚᱱᱫᱚ ᱜᱮ ᱢᱮᱱᱟᱜ-ᱟ ᱛᱮ ᱛᱚ ᱵᱟᱞᱮ ᱪᱟᱜ ᱫᱟ ᱪᱮᱜ ᱢᱟᱱᱮ‌ ᱡᱩ ᱛᱮ ᱟᱞᱮ‌ ᱞᱮ‌ ᱪᱟ ᱞᱮᱱᱟ ᱠᱟᱢᱤ ᱫᱚ ᱟᱵᱤᱱ ᱫᱚ ᱵᱤᱱ ᱪᱤᱠᱟᱹᱭ ᱫᱟ ᱜᱚ
ᱟᱞᱤᱧ ᱦᱚᱸ ᱛᱤᱦᱤᱧ ᱫᱚᱼᱼ ᱢᱟᱴᱷ ᱥᱮᱫ ᱜᱮᱞᱤᱧ ᱪᱟᱞᱟᱣ ᱞᱮᱱᱟ ᱟᱹᱲᱤ ᱠᱟᱹᱴᱤᱡ ᱞᱟᱜ ᱵᱟᱲᱟ ᱠᱟᱛᱮᱜ ᱞᱤᱧ ᱨᱩᱣᱟᱹᱲ ᱠᱟᱱᱟ ᱟᱨ ᱠᱤ᱾ ᱱᱚᱛᱮ ᱨᱮ ᱫᱚ ᱚᱲᱟᱜ ᱨᱮᱜᱮ ᱢᱮᱱᱟᱜ ᱞᱤᱧ ᱡᱚᱢ ᱵᱟᱲᱟ ᱠᱟᱛᱮᱜ ᱫᱩᱲᱩᱵ ᱵᱟᱲᱟ ᱟᱠᱟᱱᱟ ᱞᱤᱧ ᱟᱨ ᱠᱤ᱾ ᱟᱹᱞᱤᱧ ᱛᱚ ᱚᱱᱟ ᱟᱲᱤ ᱞᱟᱜ ᱠᱩᱜᱤ ᱞᱤᱧ ᱪᱟᱞᱟᱣ ᱞᱮᱱᱟ᱾
ᱟᱞᱮ ᱦᱚᱸ ᱡᱚᱢ ᱵᱟᱲᱟ ᱱᱤᱛᱚᱜ ᱦᱩᱭ ᱠᱟᱱ ᱛᱟᱞᱮᱭᱟ ᱛᱚ ᱜᱚᱝᱠᱮ ᱟᱫᱚᱼᱼ ᱟᱯᱮ ᱫᱚ ᱮᱸ᱾ ᱟᱫᱚ ᱥᱚᱦᱨᱟᱭ ᱫᱚ ᱢᱟᱱᱟᱣ ᱜᱮᱭᱟᱯ
ᱦᱮᱸ ᱟᱞᱮ ᱥᱮᱫ ᱦᱚᱸ ᱥᱚᱨᱦᱟᱭ ᱠᱚ ᱦᱳᱭᱳᱜ ᱜᱮᱭᱟ᱾ ᱟᱹᱰᱤ ᱡᱟᱠ ᱡᱚᱢᱚᱠ ᱜᱮ ᱟᱨ ᱠᱤ ᱟᱞᱮ ᱛᱚ ᱢᱚᱬᱮ ᱥᱤᱧ ᱢᱚᱬᱮ ᱧᱤᱫᱟᱹ ᱥᱚᱨᱦᱟᱭ ᱨᱮᱫᱚ ᱞᱮ ᱮᱱᱮᱡ ᱥᱮᱨᱮᱧ ᱜᱮᱭᱟ᱾ ᱟᱨ ᱠᱤ᱾ ᱛᱚ ᱟᱯᱮ ᱥᱮᱫ ᱫᱚ ᱛᱤᱱᱟᱹᱜ ᱫᱤᱱ ᱜᱟᱱ ᱥᱚᱨᱦᱟᱭ ᱠᱚᱫᱚ ᱯᱮ ᱢᱟᱱᱟᱣ ᱜᱮᱭᱟ?
ᱚᱱᱠᱟ ᱟᱞᱮ ᱫᱚ ᱢᱚᱬᱮ ᱫᱤᱱ ᱛᱚ ᱠᱚ ᱞᱟᱹᱭ ᱵᱟᱲᱟᱭᱟ ᱛᱚ, ᱟᱨ ᱯᱚᱨᱮ ᱵᱟᱞᱮ ᱢᱟᱱᱟᱣ ᱜᱤ ᱯᱮ ᱫᱤᱱ ᱞᱮ ᱢᱟᱱᱟᱣ ᱵᱟᱲᱟᱭ ᱜᱮᱭᱟ ᱛᱚ ᱟᱯᱮ ᱫᱚ ᱪᱮᱫᱠᱟ ᱦᱩᱭᱩᱜ ᱠᱮᱭᱟ ᱛᱮ ᱛᱟᱦᱚᱞᱮ ᱟᱯᱮ ᱫᱚ?
ᱯᱳᱭᱞᱳ ᱦᱤᱞᱳᱜ ᱡᱟᱦᱟᱸ ᱯᱳᱭᱞᱳ ᱦᱤᱞᱳᱜ ᱡᱟᱦᱟᱸ ᱠᱟᱹᱴᱤᱡ ᱵᱚᱸᱜᱟ ᱵᱳᱨᱳ ᱭᱟ ᱠᱳ ᱟᱨ ᱠᱤ᱾
ᱚᱸ᱾
ᱵᱚᱸᱜᱟ ᱵᱩᱨᱩ ᱦᱩᱳᱱᱟ ᱱᱟᱭᱠᱮ‌ ᱦᱟᱲᱟᱢ‌ ᱵᱚᱝᱜᱟ ᱵᱳᱨᱳ ᱠᱮᱫᱟ ᱯᱳᱭᱞᱳ ᱫᱤᱱ ᱛᱟᱨᱯᱚᱨᱮ ᱫᱤᱱ ᱫᱚ ᱥᱚᱨᱦᱟᱭ ᱦᱤᱞᱳᱜ ᱫᱚ᱾ ᱢᱟᱱᱮ ᱩᱱ ᱦᱤᱞᱳᱜ ᱫᱚ ᱠᱷᱩᱱᱴᱤ ᱠᱚᱠᱚ ᱵᱤᱫ ᱠᱟᱛᱮᱫ ᱢᱟᱧᱡᱟᱱ ᱢᱟᱸᱡᱟᱱ ᱫᱚ ᱰᱟᱝᱜᱽᱨᱤ ᱠᱚ ᱠᱷᱩᱱᱴᱟᱹᱣ ᱠᱚᱣᱟ᱾ ᱟᱨ ᱛᱟᱨᱯᱚᱨᱮ ᱫᱤᱱ ᱫᱚ ᱢᱟᱱᱮ ᱵᱟᱥᱠᱮ ᱞᱮᱠᱟ ᱟᱨ ᱠᱤ ᱦᱟᱸᱰᱤ ᱠᱚ ᱠᱚ ᱧᱩ ᱵᱟᱲᱟᱭᱟ ᱮᱱᱮᱡ ᱥᱮᱨᱮᱧᱟ ᱠᱚ᱾
ᱚᱝᱠᱟ ᱡᱚᱢ ᱟᱫᱚ ᱟᱯᱮ ᱥᱮᱫ ᱫᱚ ᱡᱟᱜᱟᱣ ᱫᱚ ᱵᱟᱯ ᱯᱮ ᱪᱟᱜ ᱜᱮᱭᱟ ᱥᱮ ᱪᱮᱫ ᱟᱫᱚ ᱚᱲᱟᱜ ᱚᱲᱟᱜ ᱫᱚ ᱟᱫᱚ ᱥᱚᱨᱟᱭᱚ ᱠᱚᱛᱼᱼ
ᱜᱮ ᱚᱱᱟ ᱫᱚ ᱤᱭᱟᱹ ᱞᱟᱦᱟ ᱦᱤᱞᱳᱜ ᱢᱟᱱᱮ ᱠᱷᱩᱱ ᱡᱮ ᱫᱤᱱ ᱥᱚᱨᱦᱟᱭ ᱛᱟᱞᱮ ᱚᱱᱟ ᱞᱟᱦᱟ ᱫᱤᱱ ᱦᱤᱞᱳᱜ ᱠᱩ ᱢᱟᱱᱮ ᱰᱟᱹᱝᱜᱽᱨᱤ ᱠᱚᱠᱚ ᱡᱟᱜᱟᱣᱱᱟ ᱠᱚ ᱪᱟᱞᱟᱜ-ᱟ ᱟᱨ ᱠᱤ ᱦᱚᱲ ᱠᱚ᱾
ᱟᱫᱚ ᱡᱟᱜᱟᱣᱱᱟᱜ ᱨᱮᱫᱚ ᱚᱲᱟᱜ ᱚᱲᱟᱜ ᱡᱟᱜᱟᱣ ᱫᱚ ᱴᱟᱢᱟᱠ ᱛᱩᱢᱫᱟᱜ ᱛᱮ ᱯᱮ ᱪᱟᱜ ᱟᱥᱮ ᱟᱫᱚ ᱪᱤᱜ ᱛᱮᱯᱮ ᱪᱤᱠᱟᱭ ᱛᱮ ᱟᱫᱚ ᱥᱤᱨᱤᱧ ᱠᱚᱫᱚ ᱯᱮ ᱠᱚᱨᱟᱣᱟ ᱥᱮ ᱵᱟᱝ ᱟᱯᱮ ᱥᱚᱦᱨᱟᱭ ᱠᱚ᱾
ᱦᱮᱸ ᱟᱞᱮ ᱥᱮᱫ ᱫᱚ᱾ ᱮᱸ ᱡᱟᱜᱟᱣ ᱦᱤᱞᱳᱜ ᱫᱚ ᱵᱤᱥᱤᱨ ᱵᱷᱟᱜᱽ ᱴᱟᱢᱟᱠ ᱠᱚᱫᱚ ᱩᱱᱟᱹᱜ ᱵᱟᱝ ᱛᱟᱦᱮᱱ ᱨᱮᱦᱚᱸ ᱢᱮᱜᱴᱟᱝ ᱢᱟᱠ ᱴᱟᱢᱟᱠ ᱛᱟᱦᱮᱸᱱᱟ ᱛᱟᱨᱯᱚᱨᱮ᱾ ᱴᱤᱧ ᱠᱚᱠᱚ ᱫᱟᱞ ᱵᱟᱲᱟᱭᱟ ᱟᱨᱠᱤ ᱴᱤᱧ ᱠᱚ ᱟᱨᱠᱚ ᱥᱮᱨᱮᱧ ᱵᱟᱲᱟᱭᱟ ᱦᱟᱸᱰᱤ ᱯᱟᱹᱣᱨᱟᱹ ᱠᱚᱠᱚ ᱧᱩ ᱵᱟᱲᱟᱭᱟ ᱟᱨᱠᱤ ᱤᱱᱟᱹ ᱠᱚᱜᱮ ᱟᱨᱠᱤ ᱠᱟᱹᱴᱤᱡ ᱰᱟᱝᱨᱤ ᱠᱚ ᱡᱟᱜᱟᱣ ᱵᱟᱲᱟ ᱠᱚᱣᱟ
ᱛᱚ ᱜᱚᱝᱠᱮ ᱟᱯᱮ ᱥᱚᱦᱨᱟᱭ ᱫᱚ ᱵᱷᱟᱜᱮ ᱯᱮ ᱢᱟᱱᱟᱣ ᱜᱮᱭᱟ ᱛᱟᱦᱞᱮ ᱫᱚ ᱟᱫᱚ ᱰᱟᱝᱨᱤ ᱢᱟᱱᱮ ᱰᱟᱝᱨᱤ ᱠᱟᱲᱟ ᱠᱚᱫᱚ ᱪᱮᱫ ᱠᱚᱯᱮ ᱛᱚᱞ ᱠᱚᱣᱟ ᱥᱚᱨᱦᱟᱭ ᱦᱤᱞᱳᱜ ᱫᱚ ᱠᱷᱩᱱᱴᱟᱹᱣ ᱠᱚᱣᱟ ᱯᱮ ᱮᱱᱦᱤᱞᱳᱜ ᱫᱚ ᱾
ᱩᱱ ᱦᱤᱞᱳᱜ ᱫᱚ ᱟᱞᱮᱫᱚ ᱥᱟᱨᱡᱚᱢ ᱠᱷᱩᱱᱴᱤ ᱜᱮ ᱵᱤᱨ ᱠᱷᱚᱱᱞᱮ ᱢᱟᱜ ᱟᱹᱜᱩᱭᱟ ᱟᱨᱠᱤ ᱱᱟᱣᱟ ᱱᱟᱣᱟᱱᱟᱜ᱾ ᱚᱱᱟ ᱠᱚᱜᱮᱞᱮ ᱵᱤᱫᱟ ᱟᱨ ᱚᱱᱟ ᱤᱭᱟᱹ ᱞᱮᱠᱟ ᱪᱮᱛᱟᱱ ᱨᱮ ᱠᱦᱩᱱᱴᱤ ᱪᱚᱴ ᱠᱚᱨᱮ ᱯᱟᱹᱣᱨᱟ ᱠᱚ ᱯᱚᱭᱥᱟ ᱠᱚ ᱾ ᱢᱟᱱᱮ ᱚᱱᱟ ᱠᱚᱦᱚᱸᱞᱮ ᱟᱠᱟᱣᱟᱫ ᱜᱮᱭᱟ ᱟᱨᱠᱤ ᱡᱟᱦᱟᱸᱭ ᱠᱚ ᱛᱤᱭᱟ. ᱜ ᱠᱟᱛᱮᱫ ᱟᱫᱚ ᱥᱚᱨᱵᱚ ᱥᱚᱨᱵᱚ ᱥᱚᱨᱵᱚᱡᱚᱱᱤᱱ ᱞᱟᱹᱜᱤᱫ ᱜᱮ ᱟᱨᱠᱤ ᱡᱷᱚᱛᱚ ᱦᱚᱲ ᱞᱟᱹᱜᱤᱫ ᱜᱮ᱾ ᱢᱟᱱᱮ ᱡᱟᱸᱦᱟᱭ ᱜᱮ ᱛᱤᱭᱟ. ᱜ ᱠᱟᱛᱮᱫ ᱚᱱᱟ ᱠᱚᱫᱚᱭ ᱦᱟᱛᱟᱣ ᱫᱟᱲᱮᱭᱟᱜᱼᱟ ᱟᱨᱠᱤ ᱠᱷᱩᱱᱴᱟᱹᱣ ᱚᱠᱛᱚ ᱨᱮ ᱮᱢᱱᱤ ᱥᱚᱢᱚᱭ ᱫᱚ ᱵᱟᱝ ᱟᱨᱠᱤ᱾
ᱦᱩᱸ ᱛᱚ ᱜᱚᱝᱠᱮ ᱟᱫᱚ ᱴᱟᱢᱟᱠ ᱛᱩᱢᱫᱟᱜ ᱟᱛᱮᱯᱮ ᱠᱦᱩᱱᱴᱟᱹᱣ ᱠᱚᱣᱟ ᱥᱮ ᱟᱫᱚ ᱡᱟᱦᱟᱱᱟᱜ ᱛᱮᱜᱮ ᱯᱮ
ᱦᱮᱸ ᱟᱫᱚ ᱰᱟᱝᱨᱤ ᱫᱚ ᱰᱟᱝᱨᱤ ᱫᱚ ᱟᱞᱮ ᱴᱟᱢᱟᱠ ᱠᱚᱛᱮ ᱫᱚ ᱵᱟᱞᱮ ᱴᱟᱢᱟᱠ ᱠᱚᱛᱮ ᱫᱚ ᱠᱷᱩᱱᱴᱟᱹᱣ ᱠᱚᱣᱟ ᱠᱤ ᱰᱟᱝᱨᱤ ᱫᱚ ᱰᱟᱝᱨᱤ᱾ ᱠᱷᱩᱱᱴᱟᱹᱣ ᱠᱚᱣᱟ ᱦᱟᱨᱛᱟᱛᱮ ᱴᱟᱢᱟᱠ ᱫᱚᱠᱚ ᱨᱩᱭᱟ ᱟᱨᱠᱤ ᱟᱨ ᱚᱱᱟ ᱡᱟᱦᱟᱸ ᱫᱚ ᱠᱷᱩᱱᱴᱟᱹᱣ ᱡᱟᱦᱟᱸ ᱫᱚᱠᱚ ᱞᱟᱹᱭᱫᱟ ᱪᱟᱨᱦᱟᱣ ᱚᱱᱟ ᱫᱚ ᱚᱱᱟ ᱦᱟᱨᱛᱟ ᱛᱮ ᱟᱨᱠᱤ ᱰᱟᱝᱨᱤ᱾ ᱦᱟᱨᱛᱟ ᱠᱚᱛᱮ ᱚᱱᱟ ᱠᱚᱛᱮ ᱜᱮ ᱢᱟᱱᱮ ᱩᱝᱠᱩ ᱫᱚ ᱠᱦᱩᱱᱴᱟᱹᱣ ᱠᱚ ᱦᱩᱭᱩᱜᱼᱟ ᱪᱟᱨᱦᱟᱣ ᱫᱚ ᱟᱨᱠᱤ ᱡᱟᱦᱟ ᱠᱚ ᱞᱟᱹᱭᱫᱟ ᱠᱟᱛᱦᱟ᱾ ᱦᱩᱹ
ᱜᱚᱝᱠᱮ ᱛᱟᱦᱞᱮ
ᱟᱞᱮ ᱥᱮᱫ ᱫᱚ ᱚᱝᱠᱟ ᱴᱟᱢᱟᱠ ᱛᱩᱢᱫᱟᱹᱜ ᱛᱮᱜᱞᱮ ᱠᱷᱩᱱᱴᱟᱹᱣ ᱠᱚᱣᱟ ᱟᱨ ᱦᱟᱨᱛᱟ ᱫᱚ ᱛᱟᱦᱮᱱᱟ᱾
ᱥᱚᱺᱧ
ᱛᱚ ᱜᱚᱝᱠᱮ ᱟᱫᱚ ᱯᱤᱴᱷᱟᱹ ᱵᱟᱲᱟᱭᱟᱠᱚ ᱥᱮ ᱵᱟᱝ ᱟᱯᱮ ᱥᱚᱦᱨᱟᱭ ᱨᱮ ᱟᱞᱮ ᱥᱮᱫ ᱫᱚᱠᱚ ᱯᱤᱴᱷᱟᱹ ᱵᱟᱲᱟᱭ ᱜᱮᱭᱟ ᱛᱚ ᱟᱯᱮ ᱥᱮᱫ ᱫᱚ᱾
ᱯᱤᱴᱷᱟᱹ ᱵᱟᱲᱟᱭ ᱜᱮᱭᱟ ᱚᱱᱟᱫᱚ ᱟᱭᱩᱵ ᱛᱚᱨᱟᱨᱮ ᱵᱮᱲᱟ ᱵᱤᱲᱤ ᱨᱮᱜᱮ ᱟᱨᱠᱤ ᱚᱱᱟ ᱫᱚ᱾ ᱯᱤᱴᱦᱟᱹ ᱵᱟᱲᱟ ᱠᱟᱛᱮᱫ ᱮᱱᱮᱡ ᱥᱮᱨᱮᱧ ᱠᱚᱫᱚ ᱠᱚ ᱪᱟᱞᱟᱜᱼᱟ ᱟᱨᱠᱤ ᱥᱮ ᱠᱷᱩᱱᱴᱟᱹᱣ ᱧᱮᱞ ᱠᱚᱠᱚ ᱪᱟᱞᱟᱜᱼᱟ ᱯᱤᱴᱷᱟᱹ ᱵᱟᱲᱟ ᱡᱚᱢ ᱵᱟᱲᱟ ᱠᱚ ᱠᱟᱛᱮᱫ᱾ ᱟᱫᱚ ᱯᱮᱲᱟ ᱠᱚᱠᱚ ᱦᱤᱡᱩᱜ-ᱟ ᱛᱚ ᱟᱹᱰᱤ ᱡᱳᱨ ᱩᱱᱠᱩ ᱞᱟᱹᱜᱤᱫ ᱟᱨᱠᱤ ᱯᱤᱴᱷᱟᱹ ᱞᱟᱴᱷᱟ ᱠᱚ᱾ ᱠᱚᱫᱚ ᱞᱟᱜᱟᱜ ᱜᱮᱭᱟ ᱩᱝᱠᱩ ᱯᱤᱴᱷᱟᱹ ᱞᱟᱴᱷᱟ ᱠᱚ ᱡᱚᱢ ᱵᱟᱲᱟ ᱠᱟᱛᱮᱫ ᱟᱫᱚ ᱟᱛᱩ ᱫᱟᱬᱟᱱ ᱞᱮ ᱩᱰᱩᱠᱚᱜᱼᱟ ᱟᱨᱠᱤ ᱠᱦᱩᱱᱴᱟᱹᱣ ᱠᱚ᱾
ᱟᱫᱚ ᱜᱚᱝᱠᱮ ᱟᱯᱮ ᱥᱮᱫ ᱫᱚ ᱪᱮᱫ ᱯᱤᱴᱷᱟᱹ ᱯᱮ ᱠᱚᱨᱟᱣ ᱜᱮᱭᱟ ᱥᱩᱱᱩᱢ ᱯᱤᱴᱷᱟᱹ ᱥᱮ ᱡᱮᱢᱚᱱ ᱟᱞᱮ ᱥᱮᱫ ᱫᱚ ᱥᱩᱱᱩᱢ ᱯᱤᱴᱦᱟᱹ ᱠᱚ ᱠᱚᱨᱟᱣ ᱵᱟᱲᱟᱭ ᱜᱮᱭᱟ ᱟᱯᱮ ᱥᱮᱫ ᱫᱚ ᱥᱟᱠᱟᱢ ᱯᱤᱴᱷᱟᱹ ᱠᱚ ᱠᱚᱨᱟᱣ ᱵᱟᱲᱟᱭ ᱜᱮᱭᱟ᱾ ᱦᱳᱭᱮ
ᱟᱫᱚ ᱟᱞᱮᱥᱮᱫ ᱫᱚ᱾ ᱥᱟᱠᱟᱢ ᱯᱤᱴᱷᱟᱹ ᱠᱚᱫᱚ ᱟᱞᱮᱠ ᱜᱮᱞᱮ ᱠᱚᱴᱟᱣ ᱠᱚᱨᱟᱣᱟ ᱟᱞᱮ ᱦᱚᱸ ᱥᱩᱱᱩᱢ ᱯᱤᱴᱷᱟᱹ ᱠᱚᱫᱚ ᱵᱟᱝ ᱟᱫᱚ ᱟᱞᱮ ᱫᱚ ᱚᱱᱟ ᱡᱤᱞ ᱯᱤᱴᱷᱟᱹ ᱠᱚᱜᱮ ᱵᱤᱥᱤ ᱠᱚᱨᱟᱣ ᱵᱟᱲᱟ ᱦᱩᱭᱩᱜ ᱜᱮᱭᱟ ᱟᱨᱠᱤ᱾ ᱡᱮ ᱠᱚᱳᱚ ᱚᱱᱩᱥᱴᱷᱟᱱ ᱨᱮᱜᱮ ᱟᱞᱮ ᱫᱚ ᱵᱤᱥᱤ ᱫᱚ ᱦᱳ, ᱢᱟᱱᱮ ᱡᱤᱞ ᱯᱤᱴᱷᱟᱹ ᱜᱮ ᱵᱤᱥᱤ ᱞᱮ ᱠᱚᱨᱟᱣ ᱜᱮᱭᱟ᱾ ᱮᱠᱢᱟᱛᱨᱚ ᱚᱱᱟ ᱡᱟᱦᱟ ᱥᱟᱠᱨᱟᱛ ᱵᱚᱱ ᱞᱟᱹᱭᱮᱫ ᱫᱚ ᱥᱟᱠᱨᱟᱛ ᱨᱩᱸᱰᱟᱹ ᱚᱱᱟᱨᱮ ᱠᱟᱹᱴᱤᱡ᱾ ᱟ ᱯᱳᱭᱞᱳ ᱫᱤᱱ ᱦᱤᱞᱳᱜ ᱫᱚ ᱡᱤᱞ ᱯᱤᱴᱷᱟᱹ ᱟᱨ ᱫᱤᱱ ᱦᱤᱞᱳᱜ ᱫᱚ ᱥᱩᱱᱩᱢ ᱯᱤᱴᱦᱟᱹᱠᱚ᱾ ᱵᱮᱱᱟᱣ ᱦᱩᱭᱩᱜᱼᱟ ᱟᱨᱠᱤ ᱡᱮᱫᱤᱱ ᱢᱚᱠᱚᱨ ᱰᱩᱵ ᱦᱩᱭᱩᱜᱼᱟ ᱩᱱ ᱦᱤᱞᱳᱜ ᱫᱚ᱾ ᱥᱩᱱᱩᱢ ᱯᱤᱴᱷᱟᱹ ᱟᱨᱠᱤ᱾
ᱟᱞᱮ ᱥᱮᱫ ᱫᱚ ᱜᱚᱢᱠᱮ ᱫᱚ ᱥᱩᱱᱩᱢ ᱜᱮᱞᱮ ᱠᱚᱨᱟᱣ ᱠᱮᱫ ᱜᱮ ᱟᱫᱚ ᱥᱟᱠᱨᱟᱛ ᱠᱚᱫᱚ ᱤᱭᱟᱹ ᱪᱮᱫᱟᱜ ᱜᱮᱞᱮ ᱠᱚᱨᱟᱣ ᱜᱮᱭᱟ ᱥᱚᱨᱦᱟᱭ ᱨᱮᱫᱚ ᱟᱫᱚ ᱟᱞᱮ ᱫᱚ ᱥᱩᱱᱩᱢ ᱯᱤᱴᱷᱟᱹ ᱜᱮᱞᱮ ᱠᱚᱨᱟᱣ ᱫᱟᱲᱮᱟᱭᱟᱜ ᱟᱞᱮ ᱥᱮᱫ ᱫᱚ ᱥᱩᱱᱩᱢ ᱯᱤᱴᱦᱟᱹ ᱜᱮᱠᱚ ᱠᱚᱨᱟᱣ ᱵᱟᱲᱟᱭ ᱜᱮᱭᱟ ᱾
ᱚ
ᱛᱚ ᱜᱚᱝᱠᱮ ᱚᱸᱜ ᱟ ᱟᱨᱚ ᱥᱚᱨᱦᱟᱭ ᱫᱚ ᱛᱟᱯᱚᱨᱮ ᱪᱮᱠᱟ ᱯᱮ ᱢᱟᱱᱟᱣ ᱜᱮᱭᱟ ᱢᱟᱱᱮ ᱮᱱᱮᱡ ᱥᱮᱨᱮᱧ ᱫᱚ ᱦᱩᱭᱩᱜ ᱜᱮᱭᱟ
ᱦᱩᱸ ᱟᱞᱮᱥᱮᱫ ᱫᱚ ᱥᱚᱨᱦᱟᱭ ᱨᱮᱦᱚᱸ ᱢᱚᱬᱮ ᱥᱤᱧ ᱢᱚᱬᱮ ᱧᱤᱫᱟᱹ ᱫᱚᱠᱚ ᱮᱱᱮᱡ ᱥᱮᱨᱮᱧ ᱯᱩᱨᱟᱹᱣᱼᱟ ᱟᱨᱠᱤ᱾
ᱟᱸ ᱟᱞᱮ ᱥᱮᱫ ᱫᱚ ᱚᱱᱠᱟ ᱫᱚ ᱵᱟᱝ ᱜᱚᱝᱠᱮ ᱟᱞᱮ ᱥᱮᱫ ᱫᱚ᱾ ᱢᱤᱫ ᱫᱤᱱ ᱵᱟᱨ ᱫᱤᱱ ᱠᱚ ᱢᱟᱱᱮ ᱵᱟᱨ ᱫᱤᱱ ᱠᱚ ᱢᱟᱱᱟᱣᱟ ᱵᱷᱟᱜᱤ ᱜᱮ ᱟᱫᱚ ᱯᱚᱨᱮ ᱫᱚ ᱟᱫᱚ ᱵᱟᱠᱚ ᱢᱟᱱᱟᱣ ᱜᱮᱭᱟ ᱾ ᱟᱯᱮᱱᱥᱮᱫ ᱫᱚ ᱛᱟᱦᱞᱮ ᱨᱟ. ᱥᱠᱟ. ᱨᱚᱢᱚᱡᱽ ᱠᱚ ᱵᱷᱟᱜᱮ ᱜᱮ ᱦᱩᱭᱩᱜ ᱫᱚ
ᱦᱩᱸ ᱟᱞᱮᱥᱮᱫ ᱫᱚ ᱥᱤᱧ ᱵᱮᱲᱟ ᱫᱚ ᱵᱟᱠᱚ ᱮᱱᱮᱡ ᱨᱮᱦᱚᱸ ᱯᱳᱞᱳ ᱫᱤᱱ ᱦᱤᱞᱳᱜ ᱫᱚᱠᱚ ᱮᱱᱮᱡ ᱠᱮᱫ ᱨᱮᱦᱚᱸ ᱮᱴᱟᱜ ᱫᱤᱱ ᱫᱚ ᱥᱩᱫᱷᱩ ᱚᱱᱟ ᱧᱤᱫᱟᱹ ᱵᱮᱲᱟ ᱛᱮᱫ ᱠᱚ ᱮᱱᱮᱡᱟ ᱛᱟᱨᱟᱥᱤᱧ ᱵᱮᱲᱟ ᱫᱚ ᱜᱟᱹᱰᱤ ᱠᱚ ᱠᱚᱞᱮ ᱜᱷᱮᱨᱟᱣᱟ ᱪᱟᱸᱫᱟ ᱠᱚᱞᱮ ᱛᱩᱞᱟᱹᱣᱟ ᱛᱟᱨᱯᱚᱨᱮ ᱤᱱᱟᱹ ᱠᱚ ᱛᱩᱞᱟᱹᱣ ᱵᱟᱲᱟ ᱠᱟᱛᱮᱫ ᱟᱫᱚ ᱚᱱᱟ ᱠᱚ ᱪᱟᱸᱫᱟ ᱠᱚᱛᱮ ᱡᱟᱦᱟᱱᱟᱜ ᱠᱚ ᱦᱟᱛᱟᱣ ᱟᱹᱜᱩ ᱠᱟᱛᱮ ᱥᱩᱲᱮᱸ ᱞᱮ ᱵᱮᱱᱟᱣᱟ ᱟᱫᱚ ᱚᱱᱟ ᱥᱩᱲᱟᱹ ᱜᱮ ᱥᱟᱱᱟᱢ ᱟᱛᱳ ᱦᱚᱲ ᱛᱮᱞᱮ ᱡᱚᱢᱟ ᱟᱨᱠᱤ
ᱟᱪᱪᱷᱟ ᱜᱚᱝᱠᱮ ᱛᱟᱦᱚᱞᱮ ᱥᱟᱠᱨᱟᱛ ᱨᱮᱫᱚ ᱟᱯᱮ ᱫᱚ ᱪᱮᱫᱠᱟ ᱯᱮ ᱢᱟᱱᱟᱣ ᱜᱮᱭᱟ ᱥᱟᱠᱨᱟᱛ ᱫᱚ
ᱦᱮᱸ ᱥᱟᱠᱨᱟᱛ ᱦᱚᱸ ᱚᱱᱠᱟ ᱜᱮ ᱟᱨᱠᱤ ᱚᱱᱟ ᱩᱱ ᱦᱤᱞᱳᱜ ᱞᱟᱦᱟ ᱫᱤᱱ ᱦᱤᱞᱳᱜ ᱡᱮᱫᱤᱱ ᱥᱟᱠᱨᱟᱛ ᱫᱤᱱ ᱯᱤᱴᱷᱟᱹ ᱵᱟᱲᱟ ᱦᱩᱭᱱᱟ ᱛᱟᱨᱯᱚᱨᱮᱨ ᱫᱤᱱ ᱫᱚ ᱥᱮᱛᱟᱜ ᱨᱮ ᱛᱳᱯᱳ ᱥᱟᱯᱷᱟ ᱠᱟᱛᱮᱫ ᱟᱨᱠᱤ ᱟᱨᱚ ᱤᱭᱟᱹ ᱠᱚ ᱯᱤᱴᱷᱟᱹ ᱠᱚᱞᱮ ᱡᱚᱢ ᱵᱟᱲᱟ ᱠᱮᱫᱟ ᱚᱱᱟ ᱥᱟᱨᱮᱡ ᱯᱤᱴᱷᱟᱹ ᱠᱚ ᱛᱟᱨᱯᱚᱨᱮ ᱟᱫᱚ ᱤᱭᱟᱹ ᱚᱱᱮ ᱡᱟᱦᱟᱸ ᱥᱩᱱᱩᱢ ᱯᱤᱴᱷᱟᱹ ᱠᱚ ᱞᱟᱹᱭᱫᱟ ᱚᱱᱟ ᱥᱩᱱᱩᱢ ᱯᱤᱴᱷᱟᱹ ᱠᱚᱞᱮ ᱵᱮᱱᱟᱣᱟ ᱟᱨ ᱩᱱ ᱦᱤᱞᱳᱜ ᱫᱚ ᱟᱞᱮ ᱥᱮᱫ ᱫᱚ ᱯᱩᱨᱠᱩᱞ ᱢᱮᱱᱛᱮ ᱢᱤᱫᱴᱟᱝ ᱢᱮᱞᱟ ᱵᱟᱹᱭᱥᱟᱹᱜ ᱜᱮᱭᱟ ᱟᱞᱮ ᱥᱮᱫ ᱫᱚᱢᱮ ᱜᱟᱰᱟ ᱫᱷᱟᱨᱮ ᱠᱚᱨᱮ ᱚᱱᱟ ᱯᱩᱨᱠᱩᱞ ᱧᱮᱞ ᱠᱚᱞᱮ ᱪᱟᱞᱟᱜ-ᱟ ᱡᱟᱦᱟᱸ ᱴᱩᱥᱩ ᱮᱱᱮᱡ ᱠᱚ ᱞᱟᱹᱭ ᱮᱫᱟ ᱚᱱᱟ ᱴᱩᱥᱩ ᱮᱱᱮᱡ ᱧᱮᱞ ᱠᱚᱞᱮ ᱪᱟᱞᱟᱜ-ᱟ ᱟᱨ ᱟᱨ ᱩᱱ ᱦᱤᱞᱳᱜ ᱜᱮ ᱢᱟᱡᱟᱱ ᱫᱚ ᱵᱚᱡᱷᱟ ᱛᱩᱧ ᱵᱤᱱ ᱟᱸᱡᱚᱢ ᱠᱟᱫᱟ ᱱᱤᱥᱪᱳᱭ
ᱦᱮᱸ ᱟᱸᱡᱟᱢ ᱠᱟᱫᱟᱞᱤᱧ
ᱚᱱᱟ ᱵᱚᱡᱷᱟ ᱛᱩᱧ ᱦᱩᱭᱩᱜ ᱜᱮᱭᱟ ᱟᱨᱠᱤ ᱢᱟᱸᱡᱟᱱ ᱵᱮᱲᱟ ᱫᱚ ᱟᱨᱠᱤ,
ᱟᱞᱮ ᱥᱮᱫ ᱫᱚ ᱚᱱᱠᱟ ᱫᱚ ᱵᱟᱝ ᱦᱩᱭᱩᱜ ᱜᱮᱭᱟ ᱜᱚᱝᱠᱮ ᱟᱞᱮ ᱥᱮᱫ ᱫᱚ ᱚᱱᱮ ᱛᱚ ᱥᱟᱠᱨᱟᱛ ᱦᱤᱞᱳᱜ ᱫᱚ ᱞᱟᱦᱟ ᱫᱤᱱ ᱫᱚᱠᱚ ᱯᱤᱴᱷᱟᱹ ᱠᱮᱫᱟ ᱛᱟᱨᱯᱚᱨᱮ ᱫᱚᱥᱟᱨ ᱫᱤᱱ ᱫᱚ ᱟᱫᱚ ᱡᱚᱢ ᱢᱟᱱᱮ ᱵᱟᱝ ᱡᱚᱢ ᱠᱟᱛᱮ ᱛᱩᱯᱩ ᱠᱚ ᱪᱟᱞᱟᱜ-ᱟ ᱛᱩᱯᱩ ᱠᱟᱛᱮ ᱱᱟᱶᱟ ᱡᱟᱢᱟ ᱯᱮᱱᱴ ᱦᱚᱨᱚᱜ ᱠᱟᱛᱮ ᱠᱚ ᱦᱤᱡᱩᱜ-ᱟ ᱛᱟᱨᱯᱚᱨᱮ ᱛᱟᱯᱚᱨᱮ ᱯᱤᱴᱷᱟᱹ ᱵᱟᱲᱟ ᱠᱮᱫᱟ ᱠᱚ ᱵᱚᱸᱜᱟ ᱠᱮᱫᱟᱠᱚ ᱟᱫᱚ ᱡᱚᱢ ᱠᱮᱫ ᱛᱮᱵᱚᱱ ᱟᱫᱚ ᱛᱟᱨᱟᱥᱤᱧ ᱵᱮᱲᱟ ᱫᱚ ᱟᱞᱮ ᱥᱮᱫ ᱦᱚᱸ ᱵᱷᱮᱡᱟ ᱛᱩᱧ ᱜᱮ ᱦᱩᱭᱩᱜ ᱜᱮᱭᱟ ᱟᱫᱚ ᱡᱟᱦᱟᱸᱭ ᱜᱮ ᱡᱚᱥᱟᱭ ᱩᱱᱤ ᱫᱚ ᱜᱮᱸᱫᱟᱜ ᱠᱚᱫᱚ ᱵᱟᱝ ᱡᱟᱦᱟᱸᱭ ᱠᱚᱲᱟ ᱜᱤᱫᱽᱨᱟᱹ ᱡᱚᱥᱟᱭ ᱛᱚ ᱟᱫᱚ ᱩᱱᱤ ᱫᱚ ᱫᱷᱩᱛᱤ ᱢᱩᱛᱤ ᱛᱮᱠᱚ ᱤᱭᱟᱹᱭᱟ ᱫᱟᱨᱟᱢᱮᱭᱟ
ᱟᱪᱪᱷᱟ ᱟᱪᱪᱷᱟ
ᱟᱯᱮ ᱥᱮᱫ ᱫᱚ ᱪᱮᱫᱠᱟ ᱜᱚᱝᱠᱮ
ᱦᱮᱸ ᱟᱞᱮ ᱥᱮᱫ ᱦᱚᱸ ᱟᱞᱮ ᱥᱮᱫ ᱦᱚᱸ ᱚᱱᱠᱟᱜᱮ ᱡᱟᱦᱟᱸᱭ ᱡᱟᱦᱟᱸᱭ ᱦᱚᱲᱴᱟᱜ ᱮ ᱡᱚᱥ ᱠᱮᱫᱟ ᱟᱫᱚ ᱩᱱᱤ ᱦᱚᱲ ᱫᱚ ᱢᱟᱹᱡᱷᱤ ᱦᱟᱲᱟᱢ ᱮ ᱜᱷᱚᱲᱟ ᱠᱟᱛᱮ ᱟᱹᱜᱩᱭᱮᱭᱟ ᱚᱲᱟᱜ ᱛᱟᱨᱯᱚᱨᱮ ᱟᱭᱟᱜ ᱚᱲᱟᱜ ᱨᱮ ᱟᱹᱜᱩ ᱠᱟᱛᱮᱫ ᱚᱸᱰᱮ ᱠᱷᱟᱹᱡᱟᱹᱲᱤ ᱰᱩᱸᱵᱩᱜ ᱠᱚᱠᱚ ᱮᱢᱚᱜ-ᱟ ᱛᱟᱨᱯᱚᱨᱮ ᱫᱷᱩᱛᱤ ᱠᱚ ᱠᱚ ᱮᱢᱟᱭᱟ ᱛᱟᱨᱯᱚᱨᱮ ᱚᱱᱟ ᱠᱚ ᱦᱟᱺᱰᱤ ᱠᱚᱠᱚ ᱧᱩ ᱵᱟᱲᱟ ᱠᱟᱛᱮᱫ ᱟᱨᱠᱤ ᱚᱱᱟ ᱵᱮᱡᱷᱟ ᱛᱩᱧ ᱠᱚᱫᱚ ᱟᱫᱚ ᱚᱸᱰᱮ ᱜᱮ ᱪᱟᱵᱟᱜ-ᱟ ᱟᱨᱠᱤ
ᱛᱚ ᱜᱚᱝᱠᱮ ᱟᱫᱚ ᱵᱮᱡᱷᱟ ᱛᱩᱧ ᱨᱮᱫᱚ ᱠᱟᱹᱦᱤᱱᱤ ᱢᱟᱦᱤᱱᱤ ᱛᱚ ᱵᱟᱠᱚ ᱞᱟᱹᱭ ᱵᱟᱲᱟᱭᱟ ᱛᱚ ᱛᱚ ᱟᱞᱮ ᱥᱮᱫ ᱫᱚᱠᱚ ᱞᱟᱹᱭ ᱵᱟᱲᱟᱭᱟ ᱛᱚ ᱠᱟᱹᱦᱱᱤ ᱠᱚ ᱪᱮᱫ ᱪᱮᱫᱠᱟ ᱦᱩᱭ ᱞᱮᱱᱟ ᱚᱱᱟ ᱠᱚᱫᱚ
ᱟᱞᱮᱥᱮᱫ ᱫᱚ ᱚᱱᱠᱟ ᱠᱟᱹᱦᱱᱤ ᱠᱚᱫᱚ ᱵᱟᱠᱚ ᱞᱟᱹᱭ ᱵᱟᱲᱟᱭ ᱜᱮᱭᱟ ᱵᱮᱡᱷᱟ ᱛᱩᱧ, ᱵᱮᱡᱷᱟ ᱛᱩᱧ ᱠᱚ ᱪᱟᱞᱟᱣᱱᱟ ᱛᱩᱧ ᱠᱮᱫᱟ ᱠᱚ ᱡᱚᱥ ᱠᱮᱫᱟ ᱠᱚ ᱦᱮᱡ ᱱᱟᱠᱚ ᱟᱜᱩ ᱠᱮᱫᱮᱭᱟᱠᱚ ᱛᱟᱯᱚᱨᱮ ᱟᱫᱚ ᱦᱩᱭᱱᱟ ᱠᱚ ᱰᱩᱢᱵᱩᱜ ᱠᱚ ᱡᱚᱢ ᱵᱟᱲᱟ ᱠᱟᱛᱮᱫ ᱦᱟᱺᱰᱤ ᱠᱚ ᱢᱟᱺᱡᱷᱤ ᱦᱟᱲᱟᱢ ᱢᱤᱫ ᱴᱩᱠᱩᱡ ᱦᱟᱺᱰᱤ ᱮᱢᱚᱜ-ᱟᱭ ᱟᱨ ᱰᱳᱸᱵᱩᱜ ᱟᱨ ᱠᱷᱟᱹᱡᱟᱹᱲᱤ ᱮᱢᱚᱜ-ᱟᱭ ᱚᱱᱟ ᱠᱚᱢ ᱥᱟᱞᱟᱜ ᱜᱮ ᱡᱚᱢ ᱵᱟᱲᱟ ᱠᱟᱛᱮᱫ, ᱟᱨᱠᱤ ᱚᱸᱰᱮᱠᱚ, ᱪᱟᱵᱟ ᱠᱟᱜᱼᱟ ᱟᱨᱠᱤ ᱚᱱᱟ ᱫᱚ ᱵᱡᱷᱟ ᱛᱩᱧ ᱠᱚᱫᱚ ᱟᱨᱠᱤ ᱾ ᱚᱱᱠᱟ ᱠᱟᱹᱦᱱᱤ ᱠᱚᱫᱚ ᱵᱟᱝ ᱟᱸᱡᱚᱢ ᱵᱟᱲᱟ ᱟᱠᱟᱱ ᱜᱮᱭᱟ
ᱛᱚ ᱜᱚᱝᱠᱮ ᱫᱚ ᱟᱞᱮ ᱫᱚ ᱠᱷᱟᱭ ᱫᱚᱠᱚ ᱞᱟᱹᱭ ᱵᱟᱲᱟᱭ ᱜᱮᱭᱟ ᱛᱚ ᱟᱫᱚ ᱟᱨ ᱚᱱᱮ ᱡᱚᱥ ᱠᱚᱨᱮ ᱫᱚ ᱟᱞᱮ ᱫᱚ ᱵᱟᱪᱮ ᱫᱚ ᱨᱟᱜ ᱚᱲᱟᱜ ᱨᱮ ᱵᱟ ᱵᱟᱠᱚ ᱤᱫᱤᱭ ᱜᱮᱭᱟ ᱩᱱᱠᱩ ᱱᱟᱭᱠᱮ ᱚᱲᱟᱜ ᱨᱮᱜᱮ ᱠᱚ ᱤᱫᱤᱭ ᱮᱭᱟ ᱚᱠᱚᱭ ᱠᱚ ᱥᱮ ᱛᱮ ᱪᱟ ᱵᱮᱲᱟ ᱠᱚᱢᱚᱜ-ᱟ ᱯᱤᱴᱷᱟᱠᱚᱫᱚ ᱠᱚ ᱠᱚᱢᱚᱜ-ᱟ
ᱚ ᱟᱞᱮ ᱴᱷᱮᱱ ᱫᱚ ᱢᱟᱱᱮ ᱢᱟᱺᱡᱷᱤ ᱦᱟᱲᱟᱢ ᱚᱲᱟᱜ ᱨᱮᱜᱮ ᱚᱱᱟ ᱠᱚᱫᱚ ᱦᱩᱭᱩᱜ-ᱟ ᱟᱨᱠᱤ ᱡᱷᱚᱛᱚ ᱠᱤᱪᱷᱩ ᱟᱨ ᱚᱱᱟ ᱡᱟᱦᱟᱸ ᱵᱮᱡᱷᱟ ᱡᱟᱦᱟᱸ ᱠᱚ ᱵᱤᱫᱟ ᱟᱨᱠᱤ
ᱦᱮᱸ
ᱚᱱᱟ ᱫᱚ ᱢᱟᱹᱡᱽᱷᱤ ᱦᱟᱲᱟᱢ ᱜᱮ ᱟᱞᱮ ᱴᱷᱮᱱ ᱫᱚᱭ ᱵᱤᱫᱟ ᱟᱨᱠᱤ
ᱟᱫᱚ ᱛᱟᱨ ᱯᱚᱨᱮᱨ ᱫᱤᱱ ᱦᱤᱞᱚᱜ ᱚᱱᱮ ᱛᱤᱱᱟ ᱫᱤᱱ ᱫᱩ ᱛᱩᱯᱩ ᱠᱚ ᱫᱚ ᱦᱩᱭᱱᱟ ᱛᱟᱨ ᱯᱚᱨᱮ ᱫᱤᱱ ᱫᱚ ᱟᱫᱚ ᱵᱟᱸᱫᱽᱨᱤ ᱠᱷᱮᱞ ᱫᱚ ᱦᱩᱭᱩᱜ ᱜᱮᱭᱟ ᱥᱮ ᱵᱟᱝ
ᱦᱮᱸ ᱛᱟᱨᱯᱚᱨᱮᱨ ᱫᱤᱱ ᱫᱚ ᱟᱞᱮ ᱥᱮᱫ ᱫᱚ ᱵᱟᱸᱫᱽᱨᱤ ᱠᱷᱮᱞ ᱦᱳᱭᱳᱜᱼᱟ ᱵᱟᱺᱫᱽᱨᱤ ᱠᱷᱮᱞ ᱫᱚ ᱟᱫᱚ ᱩᱱᱠᱩ ᱜᱤᱫᱽᱨᱟᱹ ᱧᱚᱜ ᱠᱚ ᱠᱤᱝᱵᱟ ᱦᱟᱨᱟᱢ ᱦᱟᱲᱟᱢ ᱧᱚᱜ ᱠᱚ ᱟᱹᱛᱩ ᱚᱲᱟᱜ ᱚᱲᱟᱜ ᱠᱚ ᱪᱟᱞᱟᱜᱼᱟ ᱵᱩᱥᱩᱵ ᱟᱴᱤ ᱨᱮᱱ ᱩᱱᱠᱩ ᱵᱟᱸᱫᱽᱨᱤ ᱠᱚ ᱵᱮᱱᱟᱣ ᱠᱟᱛᱮᱫ ᱠᱚ ᱮᱱᱮᱡᱼᱟ ᱥᱮᱨᱮᱧ ᱟᱠᱚ ᱦᱟᱸᱰᱤ ᱠᱚ ᱮᱢᱚᱜᱼᱟ ᱠᱷᱟᱹᱡᱟᱹᱲᱤ ᱠᱚ ᱠᱚ ᱮᱢᱚᱜᱼᱟ ᱯᱤᱴᱷᱟᱹ ᱠᱚ ᱠᱚ ᱮᱢᱚᱜᱼᱟ ᱥᱟᱨᱮᱡ ᱵᱟᱨᱮᱡ ᱯᱤᱴᱷᱟᱹ ᱠᱚ ᱚᱱᱟ ᱠᱚ ᱟᱛᱮ ᱩᱱᱠᱩ ᱠᱚ ᱮᱢᱟ ᱠᱚᱣᱟ ᱡᱟᱦᱟᱸᱭ ᱠᱚ ᱦᱤᱡᱩᱜᱼᱟ ᱵᱟᱸᱫᱽᱨᱤ ᱮᱱᱮᱡ ᱟᱨᱠᱤ ᱟᱫᱚ ᱟᱨ ᱚᱱᱟ ᱦᱳᱭ ᱠᱟᱛᱮᱫ ᱟᱞᱮ ᱥᱮᱫ ᱫᱚ ᱢᱤᱫᱴᱟᱝ ᱵᱷᱟᱵᱽᱱᱤ ᱵᱩᱨᱩ ᱢᱮᱱᱛᱮ ᱵᱩᱨᱩ ᱢᱮᱱᱟᱜᱼᱟ ᱩᱱ ᱦᱤᱞᱳᱜ ᱜᱮ ᱚᱱᱟ ᱵᱷᱟᱵᱽᱤᱱᱤ ᱵᱩᱨᱩ ᱦᱳᱭᱳᱜᱼᱟ ᱛᱚ ᱚᱱᱟ ᱠᱚ ᱦᱳᱭ ᱯᱩᱨᱟᱹᱣ ᱠᱟᱛᱮᱫ ᱟᱞᱮ ᱫᱚ ᱟᱫᱚ ᱵᱷᱟᱵᱽᱱᱤ ᱵᱩᱨᱩ ᱫᱮᱡᱚᱜ ᱞᱮ ᱪᱟᱞᱟᱜᱼᱟ ᱚᱸᱰᱮ ᱦᱚᱸ ᱵᱚᱸᱜᱟᱼᱵᱩᱨᱩ ᱠᱚ ᱦᱳᱭᱳᱜᱼᱟ ᱫᱚᱢᱮ ᱟᱨ ᱢᱮᱞᱟ ᱠᱚ ᱵᱟᱹᱭᱥᱟᱹᱜᱼᱟ ᱛᱚ ᱚᱱᱟ ᱧᱮᱞ ᱞᱮ ᱪᱟᱞᱟᱜᱼᱟ ᱟᱨᱠᱤ ᱚᱱᱟ ᱵᱟᱸᱫᱽᱨᱤ ᱮᱱᱮᱡ ᱯᱚᱨᱮ ᱟᱨᱠᱤ
ᱟᱞᱮ ᱦᱚᱸ ᱫᱟᱫᱟ ᱵᱟᱸᱫᱽᱨᱤ ᱫᱚ ᱞᱮ ᱴᱤᱠ ᱜᱮᱭᱟ ᱛᱚ ᱟᱫᱚ ᱚᱲᱟᱜ ᱚᱲᱟᱜ ᱯᱮ ᱪᱟᱜ ᱟᱛᱚ ᱦᱟᱺᱰᱤ ᱡᱤᱱ ᱠᱚᱢᱚᱜ ᱜᱮᱭᱟ ᱛᱚ ᱰᱩᱢᱵᱩᱜ ᱠᱚ ᱰᱩᱢᱵᱩᱜ ᱠᱚᱫᱚ ᱛᱮ ᱠᱚ ᱜᱮᱭᱟ ᱟᱫᱚ ᱚᱱᱟ ᱛᱮᱜᱮ ᱟᱫᱚ ᱵᱚᱱᱤᱞ ᱛᱟᱯᱚᱨᱮ ᱵᱟᱸᱫᱮ ᱠᱷᱮᱞ ᱛᱟᱯᱚᱨᱮ ᱡᱟᱦᱟᱸ ᱦᱩᱭᱩᱜᱼᱟ ᱚᱱᱟ ᱫᱚ ᱥᱩᱲᱮ ᱟᱞᱮ ᱟᱹᱛᱩ ᱦᱚᱲ ᱫᱚ
ᱦᱮᱸ ᱟᱞᱮ ᱦᱚᱸ ᱚᱱᱟ ᱚ ᱡᱟᱦᱟᱸ ᱠᱚ ᱪᱟᱣᱞᱮ ᱠᱚ ᱠᱷᱟᱹᱡᱟᱹᱲᱤ ᱠᱚ ᱮᱢ ᱮᱱᱟ ᱚᱱᱟ ᱠᱚ ᱡᱚᱛᱚ ᱡᱟᱦᱟᱸ ᱛᱤᱱᱟᱹᱜ ᱦᱚᱲ ᱞᱮ ᱪᱟᱞᱟᱜ ᱡᱷᱚᱛᱚ ᱴᱷᱮᱱ ᱦᱟᱹᱴᱤᱧ ᱠᱟᱛᱮᱫ ᱡᱩᱫᱤ ᱪᱟᱣᱞᱮ ᱠᱚ ᱛᱟᱦᱮᱸᱱᱟ ᱯᱩᱭᱥᱟᱹ ᱠᱚᱦᱚᱸ ᱠᱚ ᱮᱢᱚᱜ ᱜᱮᱭᱟ ᱟᱫᱚ ᱚᱱᱟ ᱠᱚᱛᱮ ᱯᱩᱭᱥᱟᱹ ᱠᱚᱛᱮ ᱫᱚ, ᱡᱟᱦᱟᱜᱮ ᱥᱚᱵᱽᱡᱤ ᱴᱚᱵᱡᱤ ᱟᱹᱜᱩ ᱠᱟᱛᱮᱜ, ᱠᱤᱝᱵᱟ ᱡᱤᱞ ᱠᱚ ᱟᱹᱜᱩ ᱠᱟᱛᱮ, ᱟᱨ ᱡᱟᱦᱟᱸ ᱪᱟᱣᱞᱮ ᱠᱚ ᱦᱩᱭ ᱞᱮᱱᱟ ᱟᱨ ᱡᱟᱦᱟᱸ ᱛᱤᱱᱟᱹᱜ ᱦᱚᱲ ᱞᱮ ᱛᱟᱦᱮᱸᱜ ᱠᱟᱱᱟ ᱟᱨ ᱟᱛᱳ ᱠᱚ ᱨᱮᱱ ᱜᱤᱫᱽᱨᱟᱹ ᱜᱤᱫᱽᱨᱟᱹ ᱠᱚ ᱫᱚ ᱮᱢᱟ ᱠᱚ ᱦᱩᱭᱩᱜᱼᱟ ᱡᱚᱛᱚ ᱦᱚᱲ ᱫᱚ ᱵᱟᱝ ᱡᱟᱦᱟᱸ ᱠᱚ ᱞᱮ ᱪᱟᱞᱟᱣ ᱞᱮᱱᱟ ᱟᱨ ᱜᱤᱫᱽᱨᱟᱹ ᱯᱤᱫᱽᱟᱹᱨᱟᱹ ᱠᱚ ᱡᱟᱦᱟᱸᱭ ᱠᱚ ᱢᱮᱱᱟᱜ ᱠᱚᱣᱟ ᱩᱱᱠᱩ ᱢᱮᱥᱟ ᱢᱤᱥᱤ ᱠᱟᱛᱮᱫ ᱜᱮ ᱞᱮ ᱥᱳᱲᱮ ᱠᱟᱛᱮ ᱞᱮ ᱚᱱᱟ ᱫᱚ ᱡᱚᱢ ᱪᱟᱵᱟ ᱠᱟᱜᱼᱟ ᱟᱨᱠᱤ
ᱟᱞᱮ ᱫᱚ ᱚᱱᱟ ᱫᱚ, ᱡᱷᱚᱛᱚ ᱟᱹᱛᱳ ᱦᱚᱲ ᱛᱮᱞᱮ ᱡᱚᱢ ᱵᱟᱲᱟᱭ ᱜᱮᱭᱟ ᱾
ᱟᱫᱚ ᱟᱫᱚ ᱟᱞᱮ ᱴᱷᱮᱱ ᱫᱚ ᱡᱚᱛᱚ ᱟᱹᱛᱩ ᱦᱚᱲ ᱫᱚ ᱵᱟᱝ ᱚᱱᱟ ᱫᱚ ᱡᱮᱦᱮᱛᱩ ᱩᱱᱟᱹᱜ ᱜᱟᱱ ᱵᱟᱝ ᱫᱚ ᱦᱩᱭᱩᱜ ᱜᱮᱭᱟ ᱡᱚᱛᱚ ᱦᱚᱲ ᱫᱚ ᱵᱟᱠᱚ ᱪᱟᱞᱟᱜ ᱜᱮᱭᱟ ᱜᱤᱫᱽᱨᱟᱹ ᱯᱤᱫᱽᱨᱟᱹ ᱧᱚᱜ ᱠᱚᱜᱮ ᱠᱚ ᱪᱟᱞᱟᱜ ᱜᱮᱭᱟ ᱟᱨ ᱦᱟᱲᱟᱢ ᱧᱚᱜ ᱠᱚ ᱛᱚ ᱚᱱᱟ ᱛᱮ ᱟᱫᱚ ᱡᱟᱦᱟᱸ ᱛᱤᱱᱟᱹᱜ ᱦᱚᱲ ᱠᱚ ᱪᱟᱞᱟᱜ ᱜᱤᱭᱟᱹᱧ ᱩᱱᱠᱩ ᱢᱚᱫᱽᱨᱮ ᱡᱩᱫᱤ ᱠᱚᱢ ᱧᱚᱜ ᱦᱩᱭᱩᱜ ᱠᱟᱱᱟ ᱦᱟᱴᱤᱧ ᱠᱟᱛᱮ ᱜᱮᱞᱮ ᱪᱟᱵᱟ ᱠᱟᱜᱼᱟ ᱟᱨ ᱡᱩᱫᱤ ᱰᱷᱮᱨ ᱧᱚᱜ ᱦᱩᱭᱩᱜ ᱠᱟᱱ ᱫᱚ ᱥᱩᱲᱮ ᱵᱟᱲᱟ ᱠᱚ ᱦᱩᱭᱩᱜ ᱜᱮᱭᱟ ᱟᱨᱠᱤ ᱚᱱᱠᱟ ᱚᱱᱠᱟ ᱠᱟᱛᱮᱫ ᱞᱮ ᱪᱟᱵᱟ ᱠᱟᱜᱼᱟ ᱟᱞᱮ ᱫᱚ
ᱜᱚᱝᱠᱮ ᱛᱟᱦᱚᱞᱮ ᱪᱟᱥ ᱵᱟᱥ ᱠᱚᱫᱚ ᱟᱨᱚᱢᱵᱚ? ᱛᱚ ᱚᱱᱛᱮ ᱫᱚ ᱨᱚᱦᱚᱭ ᱠᱚᱫᱚ ᱥᱩᱨᱩ ᱠᱟᱱᱟ ᱥᱮ ᱵᱟᱝ
ᱦᱮᱸ ᱟᱞᱮ ᱥᱮᱫ ᱦᱚᱸ ᱨᱚᱦᱚᱭ ᱠᱚ ᱦᱤᱛᱚᱜ ᱫᱚ ᱡᱩᱨ-ᱥᱩᱨ ᱜᱮ ᱟᱨᱟᱢᱵᱚ ᱠᱟᱱᱟ ᱡᱮᱦᱩᱛᱩ ᱫᱟᱜ ᱵᱟᱲᱟ ᱠᱮᱫ ᱜᱮᱭᱟ, ᱟᱹᱰᱤ ᱫᱤᱱ ᱠᱷᱚᱱ ᱜᱮ ᱛᱚ ᱚᱱᱟᱛᱮ ᱪᱟᱥᱵᱟᱥ ᱠᱚᱫᱚ ᱟᱹᱰᱤ ᱜᱟᱱᱞᱮ ᱞᱟᱦᱟ ᱜᱚᱫ ᱠᱟᱫᱟ ᱟᱨᱠᱤ ᱦᱩᱸ ᱛᱟᱞᱦᱮ ᱟᱯᱮ ᱥᱮᱫ ᱫᱚ ᱟᱯᱮ ᱫᱚ ᱪᱮᱫ ᱟᱯᱮ ᱫᱚ ᱪᱟᱥ ᱵᱟᱥ ᱠᱚ ᱫᱚ ᱛᱤᱱᱟᱹᱜ ᱜᱟᱱ ᱯᱮ ᱞᱟᱦᱟ ᱟᱹᱜᱩ ᱟᱠᱟᱫ ᱛᱟᱵᱚᱱᱟ ᱥᱮ ᱵᱟᱝ ᱟᱨᱠᱤ
ᱜᱚᱝᱠᱮ ᱟᱞᱮ ᱫᱚ ᱛᱚᱞᱟ ᱠᱚᱫᱚ ᱦᱩᱭ ᱠᱟᱱᱟ ᱫᱚ ᱨᱚᱦᱚᱭ ᱴᱟ ᱜᱮ ᱦᱚᱪᱪᱮ ᱨᱚᱦᱚᱭ ᱠᱚ ᱫᱚ ᱟᱨᱟᱢᱵᱷᱚ ᱠᱟᱟᱱ ᱮᱛᱚᱦᱚᱵ ᱠᱟᱱᱟ ᱠᱤᱱᱛᱩ ᱛᱟᱦᱚᱞᱮ ᱛᱚ ᱢᱟᱱᱮ ᱯᱩᱨᱟᱹᱴᱟᱜ ᱫᱟᱜ ᱜᱤ ᱾
ᱚ
ᱜᱚᱝᱠᱮ ᱡᱟᱹᱯᱩᱫ ᱫᱤᱱ ᱫᱚ ᱟ ᱟᱡᱚᱢ ᱠᱮ ᱦᱮᱸ ᱟᱫᱚ ᱡᱟᱹᱯᱩᱫ ᱫᱤᱱ ᱫᱚ ᱦᱟᱹᱠᱩ ᱥᱟᱵ ᱫᱚ
ᱦᱮᱸ ᱟᱹᱞᱤᱧ ᱫᱚ ᱦᱟᱹᱠᱩ ᱥᱟᱵ ᱫᱚᱞᱤᱧ ᱪᱟᱞᱟᱜ ᱜᱮᱭᱟ ᱦᱟᱹᱠᱩ ᱥᱟᱵ ᱠᱚᱫᱚ ᱟᱹᱰᱤ ᱵᱷᱟᱹᱜ ᱞᱤᱧ ᱵᱩᱡᱽ ᱜᱮᱭᱟ ᱡᱟᱹᱯᱩᱫ ᱫᱤᱱ ᱫᱚ ᱟᱨ ᱡᱮᱦᱮᱛᱩ ᱟᱫᱚ ᱢᱟᱴᱷ ᱠᱚ ᱪᱟᱞᱟᱜ ᱦᱩᱭᱩᱜ ᱜᱮᱭᱟ ᱦᱩᱲᱩ ᱨᱚᱦᱚᱭ ᱠᱚ ᱥᱤᱭᱳᱜ ᱠᱚ ᱟᱲᱮᱞᱟᱜ ᱠᱚ ᱛᱚ ᱩᱱ ᱥᱚᱢᱟᱹᱭ ᱠᱚ ᱦᱟᱹᱠᱩ ᱠᱚᱠᱚ ᱧᱟᱢᱚᱜ ᱜᱮ ᱩᱱᱠᱩ ᱠᱚ ᱥᱟᱵ ᱵᱟᱲᱟ ᱠᱚ ᱼᱟ ᱟᱨ ᱚᱱᱟ ᱧᱤᱫᱟᱹ ᱵᱮᱲᱟ ᱠᱚ ᱜᱩᱜᱤ ᱜᱩᱜᱤ ᱠᱚ ᱚᱰᱟᱣ ᱵᱟᱲᱟ ᱦᱩᱭᱩᱜ ᱜᱮᱭᱟ ᱚᱱᱟ ᱠᱚᱨᱮ ᱟᱠᱚ ᱡᱷᱟᱹᱞᱤ ᱵᱟᱲᱟ ᱠᱚ ᱦᱩᱭᱩᱜ ᱜᱮᱭᱟ ᱟᱨ ᱟᱨ ᱱᱤᱭᱟᱹ ᱟᱨ ᱦᱩᱲᱩ ᱠᱟᱹᱴᱤᱡ ᱦᱟᱨᱟ ᱞᱮᱱᱠᱷᱟᱱ ᱫᱚ ᱵᱟᱹᱲᱥᱤ ᱛᱮ ᱦᱩᱲᱩ ᱠᱷᱮᱛᱨᱮ ᱵᱟᱹᱲᱥᱤ ᱠᱚᱞᱮ ᱜᱤᱰᱤ ᱜᱮᱭᱟ ᱡᱟᱦᱟᱸ ᱴᱟᱹᱵᱩᱜ ᱵᱚᱱ ᱢᱮᱱᱫᱟ ᱟᱨᱠᱤ ᱦᱟᱹᱠᱩ ᱠᱚᱞᱮ ᱴᱟᱵᱩᱜ ᱵᱟᱲᱟ ᱠᱚᱜᱮᱭᱟ ᱟᱨᱠᱤ ᱚᱱᱠᱟ ᱠᱟᱛᱮᱫ ᱦᱟᱹᱠᱩ ᱠᱚᱞᱮ ᱥᱟᱵ ᱵᱟᱲᱟ ᱠᱚᱣᱟ ᱟᱨᱤ ᱩᱱᱠᱩ ᱫᱚ ᱵᱮᱥᱤ ᱪᱷᱟᱹᱲᱠᱟᱹ ᱜᱷᱟᱹᱲᱤ ᱠᱚᱠᱚ ᱡᱷᱟᱹᱞᱤᱜᱼᱟ ᱮᱴᱟᱜ ᱠᱚᱫᱚ ᱩᱱᱫᱚ ᱵᱟᱠᱚ ᱡᱷᱟᱹᱞᱤᱜᱼᱟ ᱛᱟᱦᱚᱞᱮ ᱟᱵᱤᱱ ᱫᱚ ᱵᱟᱹᱲᱥᱤ ᱠᱚᱫᱚᱵᱤᱱ ᱪᱟᱞᱟᱜ ᱵᱟᱲᱟᱭ ᱜᱮᱭᱟ ᱥᱮ ᱵᱟᱝ
ᱮᱸ ᱜᱚᱝᱠᱮ ᱟᱹᱞᱤᱧ ᱦᱚᱸ ᱠᱚ ᱜᱚᱞ ᱛᱮ ᱞᱤᱧ ᱪᱟ ᱵᱟᱲᱟᱜᱮᱫ ᱜᱮ ᱟ ᱟᱫᱚ ᱱᱮᱛ ᱫᱚ ᱵᱟᱨᱮ ᱨᱤᱱ ᱛᱟᱦᱮᱱ ᱠᱟᱱᱟ ᱛᱚ ᱟᱫᱚᱱᱟ ᱫᱚ ᱦᱟᱠᱚ ᱢᱟᱱᱮ ᱵᱟᱝ